ᱜᱚᱝᱠᱮ ᱨᱚᱲ
ᱦᱮᱸ ᱦᱮᱸ ᱜᱚᱝᱠᱮ ᱨᱚᱲ ᱟᱸᱡᱚᱢᱚᱜ ᱠᱟᱱ ᱜᱮᱭᱟ ᱡᱚᱦᱟᱨ ᱜᱮ ᱾
ᱦᱮᱸ ᱡᱚᱦᱟᱨ ᱜᱮ ᱾ ᱪᱮᱫ ᱠᱚᱢ ᱪᱤᱠᱟᱹᱭᱮᱫᱟ ᱱᱤᱛᱚᱜ ᱫᱚ ᱛᱟᱦᱚᱞᱮ?
ᱜᱚᱝᱠᱮ ᱦᱚᱸᱜ-ᱚᱭ ᱫᱩᱲᱩᱵ ᱵᱟᱲᱟ ᱠᱚ ᱦᱩᱭᱩᱜ ᱠᱟᱱᱟ, ᱦᱚᱜᱼᱚᱭ ᱫᱟᱜ ᱡᱚᱢ ᱵᱟᱲᱟ ᱠᱟᱛᱮᱫ ᱾
ᱚᱸ
ᱛᱟᱦᱚᱞᱮ ᱜᱚᱝᱠᱮ ᱟᱢ ᱫᱚ?
ᱤᱧ ᱫᱚ ᱦᱮᱸ ᱟᱞᱮᱥᱮᱫ ᱫᱟᱜ ᱡᱷᱟᱹᱲᱤ ᱠᱮᱫᱟᱭ ᱠᱟᱹᱴᱤᱡ ᱞᱟᱦᱟ ᱛᱟᱯᱚᱨᱮ ᱤᱧᱦᱚᱸ ᱫᱩᱲᱩᱵ ᱵᱟᱲᱟ ᱟᱠᱟᱱᱟᱹᱧ ᱱᱤᱛᱚᱜ ᱜᱮ ᱾
ᱚᱸ ᱦᱮᱸ ᱟᱞᱮ ᱥᱮᱫ ᱦᱚᱸᱢᱟ ᱫᱟᱜ ᱡᱟᱹᱲᱤ ᱫᱚ ᱦᱩᱭᱩᱜ ᱠᱟᱱ ᱛᱟᱦᱮᱱᱟ ᱱᱚᱜ-ᱚᱭ ᱠᱷᱟᱱᱤ ᱞᱟᱦᱟ ᱜᱮ ᱟᱫᱚ ᱛᱷᱤᱨ ᱛᱷᱟᱨ ᱟᱠᱟᱱᱟ ᱾ ᱯᱟᱞᱛᱚ
ᱜᱚᱝᱠᱮ ᱢᱮᱱᱫᱟᱹᱧ ᱟᱯᱮ ᱥᱮᱜ ᱮ ᱱᱤᱛᱳᱜ ᱚᱠᱛᱮ ᱨᱮ ᱪᱮᱫ ᱠᱚ ᱪᱟᱥ ᱡᱤᱱᱤᱥ ᱠᱚ ᱪᱟᱥ ᱠᱚ ᱦᱩᱭᱩᱜ ᱜᱮᱭᱟ ᱡᱟᱹᱥᱛᱤ?
ᱟᱞᱮᱥᱮᱫ ᱱᱤᱭᱟᱹ ᱚᱠᱛᱚ ᱨᱮᱫᱚ ᱱᱟᱦᱟᱜ ᱦᱩᱲᱩ ᱪᱟᱥ ᱦᱩᱭᱩᱜ ᱜᱮᱭᱟ ᱡᱟᱹᱥᱛᱤ ᱠᱟᱭ ᱛᱮᱫᱚ ᱾ ᱟᱨᱦᱚᱸ ᱦᱩᱲᱩ ᱵᱟ ᱦᱳᱲᱩ ᱵᱟᱵᱚᱫ ᱟᱨᱦᱚᱸ ᱟᱭᱢᱟ ᱥᱚᱵᱽᱡᱤ ᱠᱚᱫᱚ ᱠᱚ ᱨᱚᱦᱚᱭ ᱠᱟᱜ-ᱟ ᱠᱚ ᱱᱤᱭᱟᱹ ᱥᱤᱡᱤᱱ ᱫᱚ ᱦᱚᱜ-ᱚᱭ ᱱᱮᱛᱟᱨ ᱫᱤᱱ ᱫᱚ ᱩᱰᱩᱝ-ᱚᱜ ᱠᱟᱱᱟ ᱡᱟᱦᱟᱸ ᱞᱮᱠᱟ ᱫᱚ ᱠᱩᱸᱫᱽᱨᱤ, ᱡᱷᱤᱸᱜᱟᱹ, ᱵᱚᱨᱵᱚᱴᱤ ᱟᱨᱚ ᱠᱟᱞᱞᱟ ᱾ ᱱᱚᱣᱟ ᱠᱚᱫᱚ ᱱᱟᱦᱟᱜ ᱩᱰᱩᱝ-ᱚᱜ ᱠᱟᱱᱟ ᱟᱨᱦᱚᱸ ᱱᱚᱛᱮ ᱫᱚ ᱟᱨᱦᱚᱸ ᱨᱚᱠᱚᱭ ᱠᱟᱜ-ᱟ ᱠᱚ ᱡᱟᱦᱟᱸ ᱠᱚᱸᱰᱷᱟ ᱠᱚᱸᱰᱷᱟ ᱫᱚ ᱱᱟᱦᱟᱜ ᱱᱤᱛᱚᱜ ᱫᱚ ᱛᱚ ᱢᱟᱱᱮ ᱦᱚᱜ-ᱚᱭ ᱱᱟᱹᱲᱤ ᱠᱚᱭ ᱫᱟᱹᱲᱮᱜ ᱟᱭ ᱵᱟᱦᱟ ᱠᱚ ᱢᱤᱫ ᱵᱟᱨ ᱫᱚ ᱦᱤᱡᱩᱜ ᱠᱟᱱ ᱜᱮᱭᱟ᱾ ᱦ
ᱚᱸ ᱟᱞᱮ ᱥᱮᱫ ᱫᱚ ᱩᱱᱟᱹᱜ ᱪᱟᱥ ᱠᱚ ᱵᱟᱝ ᱦᱩᱭᱩᱜ ᱜᱮᱭᱟ᱾ ᱠᱟᱨᱚᱱ ᱟᱞᱮᱭᱟᱜ ᱫᱚ ᱠᱷᱮᱛ ᱦᱟᱥᱟ ᱠᱚ ᱮ ᱪᱟᱥ ᱞᱮᱠᱟᱼᱼ ᱢᱟᱱᱮ ᱦᱩᱲᱩ ᱪᱟᱥ ᱠᱚ ᱦᱩᱭᱩᱜᱼᱟ, ᱢᱮᱱᱠᱷᱟᱱ ᱥᱚᱵᱡᱤ ᱪᱟᱥ ᱞᱮᱠᱟ ᱚᱱᱠᱟ ᱠᱷᱮᱛ ᱦᱟᱥᱟ ᱠᱚ ᱵᱟᱹᱱᱩᱜ ᱛᱟᱞᱮᱭᱟ᱾ ᱟᱹᱰᱤ ᱠᱚᱢ ᱜᱮᱮ ᱦᱩᱭᱩᱜ ᱜᱮᱭᱟ᱾
ᱢᱟᱱᱮ ᱥᱚᱵᱽᱡᱤ ᱥᱚᱵᱽᱡᱤ ᱵᱟᱵᱚᱫ ᱞᱟᱹᱜᱤᱫ ᱛᱮᱫᱚ ᱦᱟᱥᱟ ᱫᱚ ᱵᱟᱝ ᱜᱮ ᱚᱱᱠᱟᱱᱟᱜ ᱫᱚ᱾
ᱦᱮᱸ ᱪᱮᱫᱟᱜ ᱥᱮ ᱫᱟᱜ ᱛᱟᱦᱮᱱ ᱜᱮᱭᱟ ᱟᱹᱰᱤ ᱡᱟᱹᱥᱛᱤ ᱜᱮ ᱟᱞ ᱥᱮᱫ ᱫᱚ ᱟᱨᱼᱼ ᱟᱹᱰᱤ ᱢᱤᱫ ᱥᱤᱡᱤᱱ ᱦᱩᱭᱩᱜᱼᱟ, ᱚᱱᱟᱦᱚᱸ ᱩᱱᱟᱹᱜ ᱫᱚ ᱵᱟᱝᱞᱮ ᱪᱟᱥ ᱜᱮᱭᱟ ᱾ ᱟᱹᱞᱩᱮ ᱪᱟᱥ ᱜᱮᱭᱟ ᱟᱨᱼᱼ ᱚᱱᱟ ᱦᱚᱸ ᱡᱚᱢ ᱞᱟᱹᱜᱤᱫ ᱜᱮ ᱟᱨ ᱟᱹᱰᱤ ᱠᱚᱢ ᱦᱚᱲ ᱜᱮ ᱟᱠᱷᱨᱤᱧ ᱞᱮᱠᱟ ᱠᱚ ᱪᱟᱥᱟ ᱾
ᱦᱚᱸ ᱱᱟᱯᱟᱭ ᱜᱮ ᱾
ᱟᱨ ᱛᱩᱲᱤ ᱡᱟᱹᱥᱛᱤ ᱠᱚ ᱪᱟᱥ ᱜᱮᱭᱟ ᱟᱞᱮ ᱥᱮᱫ ᱫᱚ ᱛᱩᱲᱤ ᱟᱨᱼᱼ ᱦᱮᱸ ᱛᱤᱞᱢᱤᱧ᱾
ᱟᱪᱪᱷᱟ ᱱᱟᱯᱟᱭ ᱜᱮ ᱱᱟᱯᱟᱭ ᱜᱮ ᱾ ᱛᱟᱦᱚᱞᱮ ᱢᱟ ᱛᱩᱲᱤ ᱛᱤᱞᱢᱤᱧ ᱠᱚ ᱪᱟᱥ ᱫᱚ ᱪᱮᱫ ᱚᱲᱟᱜ ᱞᱟᱹᱜᱤᱫ ᱜᱮ ᱢᱟᱱᱮ ᱥᱩᱱᱩᱢ ᱠᱚᱼᱼ ᱚᱲᱟᱜ ᱨᱮᱜᱮ ᱯᱮ ᱞᱮᱱ ᱜᱮᱭᱟ ᱥᱮ? ᱚᱠᱟᱞᱮᱠᱟ ᱚᱱᱟᱫᱚ ᱫᱚᱠᱟᱱᱼᱼ ᱥᱮ ᱥᱮ ᱚᱲᱟᱜ ᱨᱮ ᱡᱟᱦᱟᱱᱟᱜ ᱫᱟᱨᱟᱭ ᱛᱮᱜᱮ ᱯᱮ ᱞᱮᱱ ᱜᱮᱭᱟ?
ᱦᱳᱭ ᱱᱚᱣᱟ ᱫᱚ ᱞᱮᱱᱫᱚ ᱚᱲᱟᱜ ᱨᱮᱫᱚ ᱵᱟᱞᱮ ᱞᱮᱱᱟ ᱾ ᱢᱮᱱ ᱠᱷᱟᱱᱼᱼ ᱵᱟᱡᱟᱨ ᱠᱚᱨᱮ ᱜᱮᱞᱮ ᱞᱮᱱ ᱜᱮᱭᱟ᱾ ᱟᱨ ᱡᱟᱦᱟᱸ ᱛᱩᱲᱤ ᱠᱚ ᱪᱟᱥ ᱦᱩᱭᱩᱜ ᱜᱮᱭᱟ ᱱᱚᱶᱟ ᱫᱚ ᱟᱠᱷᱨᱤᱧ ᱵᱟᱠᱷᱨᱟ ᱦᱚᱸ ᱪᱟᱥᱜᱮ ᱦᱩᱭᱩᱜᱼᱟ᱾ ᱱᱤᱡᱮ ᱵᱮᱣᱦᱟᱨ ᱞᱟᱹᱜᱤᱫ ᱦᱚᱸ
ᱦᱳᱭ ᱦᱳᱭ
ᱟᱨ ᱡᱟᱹᱥᱛᱤ ᱪᱟᱥ ᱫᱚ ᱦᱩᱲᱩ ᱜᱮ ᱦᱩᱭᱩᱜ ᱛᱟᱦᱮᱸᱫ ᱾ ᱮᱸ ᱵᱟᱱᱟᱨᱼᱼ ᱥᱤᱡᱤᱱ ᱜᱮ ᱦᱩᱭᱩᱜ ᱛᱟᱦᱮᱸ ᱟᱨ ᱡᱟᱦᱟᱸ ᱠᱷᱮᱛ ᱠᱚ ᱚᱱᱠᱟᱱ ᱜᱷᱩᱴᱩ ᱠᱚᱨᱮ ᱢᱮᱱᱟᱜᱼᱟ, ᱱᱚᱣᱟ ᱠᱚ ᱵᱟᱫ ᱠᱟᱛᱮᱜᱼᱼ
ᱦᱸ ᱟᱞᱮ ᱥᱮᱫ ᱢᱟ ᱚᱱᱟ ᱥᱚᱵᱡᱤ ᱵᱟᱵᱚᱛ ᱦᱚᱸ ᱪᱟᱥ ᱫᱚ ᱦᱩᱭᱩᱜ ᱜᱮᱭᱟ ᱟᱨ ᱱᱚᱣᱟ ᱦᱩᱲᱩ ᱵᱟᱵᱚᱫ ᱫᱚᱼᱼ ᱯᱩᱨᱟᱹ ᱢᱟᱱᱮ ᱱᱚᱜᱼᱚᱭ ᱡᱟᱦᱟᱸ ᱠᱚ ᱵᱟᱹᱫᱽ ᱠᱚ ᱫᱟᱜ ᱠᱚ ᱵᱤᱥᱤ ᱪᱟᱞᱟᱜᱼᱟ᱾ ᱱᱚᱜᱼᱚᱭ ᱢᱟᱱᱮ ᱵᱟᱹᱼᱵᱟᱹᱫᱽ ᱧᱚᱜ ᱡᱟᱭᱜᱟ ᱠᱚ ᱡᱟᱦᱟᱸ ᱠᱚᱨᱮᱼᱼ ᱡᱚᱞᱟ ᱧᱚᱜ ᱠᱚ ᱢᱮᱱᱟᱜᱼᱟ ᱾ ᱚᱱᱟ ᱠᱚᱨᱮ ᱫᱚ ᱥᱩᱫᱩ ᱦᱩᱲᱩ ᱟᱨ ᱦᱩᱲᱩ ᱥᱤᱡᱤᱱ ᱵᱟᱨ ᱥᱤᱡᱤᱱ ᱜᱮ ᱪᱟᱥᱼᱼ ᱦᱩᱭᱩᱜ ᱜᱮᱭᱟ ᱡᱟᱦᱟᱸᱨᱮ ᱜᱷᱩᱴᱩ ᱮᱠᱵᱟᱨᱮ ᱜᱷᱩᱴᱩ ᱧᱚᱜ ᱜᱮᱭᱟ ᱚᱱᱟ ᱠᱚᱨᱮ ᱫᱚ ᱥᱚᱵᱽᱡᱤ ᱠᱚ ᱪᱟᱥᱚᱜᱼᱟ᱾
ᱦᱮᱸ ᱟᱨ ᱱᱤᱛᱚᱜ ᱫᱚ ᱛᱟᱦᱚᱞᱮ ᱡᱚᱠᱷᱚᱱ ᱟᱯᱮ ᱯᱮ ᱪᱟᱥᱟ ᱱᱤᱛᱚᱜᱼᱼ ᱮᱸ ᱡᱷᱚᱛᱚ ᱱᱚᱣᱟ ᱢᱮᱥᱤᱱ ᱠᱚᱛᱮᱜ ᱜᱮ ᱥᱤ ᱠᱚ ᱥᱮ ᱜᱟᱹᱭ ᱰᱟᱝᱨᱤ ᱱᱟᱦᱮᱞ ᱛᱮᱯᱮ ᱥᱤᱭ ᱠᱟᱜ
ᱟᱫᱚ ᱱᱟᱦᱟᱜ ᱵᱟᱲᱜᱮ ᱠᱚᱫᱚ ᱱᱟᱦᱮᱞ ᱠᱚ ᱢᱮᱱᱟᱜ ᱛᱟᱞᱮ ᱜᱮᱭᱟ ᱟᱫᱚ ᱱᱚᱣᱟᱦᱟᱜ ᱱᱟᱦᱮᱞ ᱛᱮᱜᱞᱮ ᱱᱚᱜᱼᱚᱭ ᱰᱟᱝᱨᱤᱼᱼ ᱠᱚ ᱱᱟᱦᱮᱞ ᱯᱚᱴᱟᱹ ᱠᱚ ᱥᱟᱵ ᱠᱟᱛᱮᱜ ᱜᱮ ᱪᱤᱫ ᱫᱚ ᱦᱩᱭᱩᱜᱼᱟ᱾ ᱟᱨ ᱡᱚᱠᱷᱚᱱ ᱢᱟᱨᱟᱝ ᱢᱟᱨᱟᱝ ᱚᱱᱟ ᱦᱩᱲᱩ ᱠᱷᱮᱛ ᱠᱚᱫᱚ ᱱᱟᱦᱟᱸᱜ ᱚᱱᱟ ᱠᱚᱫᱚ ᱱᱟᱦᱟᱸᱜ ᱡᱷᱚᱛᱚᱼᱼ ᱱᱚᱣᱟ ᱜᱟᱹᱰᱤ ᱛᱮᱜᱞᱮ ᱥᱤ ᱡᱚᱭᱟ ᱴᱟᱠᱴᱚᱨ ᱛᱮᱼᱼ ᱛᱚ ᱚᱱᱟ ᱨᱮᱫᱚ ᱡᱟᱦᱟᱸᱜᱮ ᱠᱟᱹᱴᱤᱡ ᱚᱠᱛᱚ ᱴᱟᱜ ᱢᱟᱱᱮ ᱢᱤᱼᱼ ᱚᱠᱛᱚ ᱴᱟᱜ ᱵᱟᱧᱪᱟᱜᱼᱟ ᱡᱟᱦᱟᱸ ᱫᱚ ᱱᱟᱦᱮᱞ ᱛᱮ ᱡᱟᱦᱟᱸ ᱛᱤᱱ ᱜᱷᱟᱹᱲᱤᱡ ᱚᱠᱛᱚ ᱞᱟᱜᱟᱜᱼᱟ ᱩᱱ ᱜᱷᱟᱹᱲᱤᱡ ᱢᱟ ᱚᱱᱟ ᱨᱮᱫᱚ ᱚᱠᱛᱚ ᱫᱚ ᱵᱟᱝ ᱦᱟᱛᱟ ᱣᱟᱭ ᱚᱱᱟ ᱠᱷᱟᱹᱛᱤᱨ ᱜᱮᱢᱟ ᱚᱱᱟ ᱠᱚᱫᱚ ᱴᱟᱠᱴᱚᱨ ᱛᱮ ᱥᱤ ᱦᱩᱭᱩᱜ ᱜᱮᱭᱟ ᱟᱫᱚ ᱢᱟᱨᱟᱝ ᱢᱟᱨᱟᱝᱼᱼ ᱛᱚ ᱟᱫᱚ ᱵᱟᱨ ᱚᱲᱟᱜ ᱠᱚᱨᱮᱱᱟᱜ ᱫᱚ ᱠᱟᱹᱴᱤᱡ ᱦᱩᱰᱤᱧ ᱦᱩᱰᱤᱧ ᱴᱚᱯᱨᱟ ᱠᱚ ᱢᱮᱱᱟᱜ ᱜᱮᱭᱟ ᱚᱱᱟ ᱤᱭᱟᱹ ᱠᱚ᱾ ᱵᱟᱲᱜᱮ ᱠᱚᱫᱚ᱾
ᱟᱨ ᱜᱚᱝᱠᱮ ᱟᱯᱮ ᱥᱮᱫ ᱡᱤᱵ ᱡᱤᱭᱟᱹᱞᱤ ᱠᱚᱼᱼ ᱱᱮᱛᱟᱨ, ᱮ ᱞᱟᱦᱟᱛᱮ ᱞᱮᱠᱟ ᱜᱮ ᱢᱮᱱᱟᱜ ᱠᱚᱣᱟ ᱥᱮ ᱠᱚᱢ ᱪᱟᱞᱟᱜ ᱠᱟᱱᱟ ᱠᱚ? ᱛᱟᱨᱯᱚᱨᱮ ᱟᱵᱚᱣᱟᱜ ᱵᱤᱨᱵᱩᱨᱩ ᱡᱟᱦᱟᱸ ᱢᱮᱱᱟᱜᱼᱟ ᱱᱚᱣᱟ ᱠᱚᱨᱮᱱᱟᱜ ᱮ ᱚᱵᱚᱥᱛᱟ ᱪᱮᱫ ᱞᱮᱠᱟ ᱢᱮᱱᱟᱜᱼᱟ ᱢᱟᱱᱮ ᱞᱟᱦᱟ ᱛᱮ ᱞᱮᱠᱟ ᱜᱮ ᱢᱮᱱᱟᱜᱼᱟ ᱥᱮ ᱠᱚᱢ ᱤᱫᱤᱜ ᱠᱟᱱᱟ?
ᱟᱫᱚ ᱱᱟᱦᱟᱸᱜ ᱟᱞᱮ ᱥᱮᱫ ᱢᱟ ᱵᱤᱨ ᱠᱚᱫᱚ ᱢᱤᱫ ᱱᱚᱜᱼᱚᱭ ᱢᱟᱱᱮ ᱫᱷᱚᱨᱚᱱ ᱥᱚᱢᱚᱭ ᱫᱚ ᱠᱟᱹᱴᱤᱡ ᱱᱟᱦᱟᱸᱜ ᱵᱤᱨ ᱦᱟᱸᱰᱮ ᱱᱟᱰᱮ ᱫᱚ ᱞᱚ ᱵᱟᱲᱟ ᱫᱚ ᱞᱚ ᱵᱟᱲᱟ ᱦᱳᱭᱳᱜ ᱠᱟᱱᱟ ᱧᱮᱞ ᱵᱟᱲᱟᱜ ᱠᱟᱱ ᱛᱟᱦᱮᱱᱟ ᱾ ᱟᱫᱚ ᱱᱟᱦᱟᱸᱜ ᱚᱱᱟ ᱠᱷᱟᱹᱛᱤᱨ ᱛᱮ ᱱᱟᱟᱜ ᱡᱚᱛᱚ ᱥᱩᱨ ᱥᱩᱯᱩᱨ ᱥᱮ ᱚᱱᱟ ᱵᱤᱨ ᱴᱚᱴᱷᱟ ᱠᱚᱨᱮ ᱡᱟᱦᱟᱸ ᱠᱚᱨᱮ ᱥᱩᱨ ᱥᱳᱯᱳᱨ ᱟᱛᱩ ᱴᱚᱞᱟ ᱠᱚ ᱢᱮᱱᱟᱜᱼᱟ ᱱᱟᱦᱟᱸᱜ ᱩᱱᱠᱩ ᱚᱜ ᱜᱮ, ᱢᱟᱱᱮ ᱥᱚᱨᱠᱟᱨ ᱠᱷᱚᱱᱟᱜ ᱢᱟᱱᱮ ᱟᱠᱚ ᱚᱱᱟ ᱡᱟᱦᱟᱸ ᱵᱤᱨ ᱫᱚ ᱡᱟᱦᱟᱸ ᱫᱚ ᱯᱷᱚᱨᱮᱥᱴᱟᱨ ᱚᱯᱷᱤᱥ ᱠᱷᱚᱱᱟᱜ ᱜᱮ ᱚᱸᱰᱮ ᱤᱭᱟᱹ ᱠᱚ ᱮᱢᱟᱜ ᱠᱚᱛᱷᱮ ᱠᱚ ᱾ ᱡᱮ ᱟᱯᱮᱭᱟᱜ ᱵᱤᱨ ᱟᱯᱮ ᱜᱮ ᱥᱟᱢᱴᱟᱣ ᱛᱟᱯᱮ ᱟᱯᱮ ᱜᱮᱯᱮ ᱧᱮᱞ ᱫᱟᱲᱮᱭᱟᱜᱼᱟ ᱚᱱᱟ ᱵᱤᱨ ᱫᱚᱯᱮ ᱵᱟᱧ ᱪᱟᱣ ᱫᱟᱲᱮᱭᱟ ᱾ ᱛᱚ ᱚᱱᱟ ᱠᱟᱹᱭ ᱛᱮ ᱩᱱᱠᱩ ᱟᱛᱳ ᱴᱚᱞᱟ ᱥᱩᱨ ᱥᱩᱯᱩᱨ ᱡᱟᱦᱟᱸ ᱟᱛᱳ ᱴᱚᱞᱟ ᱠᱚᱨᱮᱱ ᱩᱱᱠᱩ ᱠᱚᱢᱤᱴᱤ ᱠᱚ ᱵᱮᱱᱟᱣ ᱠᱟᱛ ᱛᱮ ᱟᱫᱚ ᱱᱟᱦᱟᱸᱜ ᱚᱱᱟ ᱥᱩᱨ ᱥᱩᱯᱩᱨ ᱨᱮ ᱡᱟᱦᱟᱸ ᱜᱮ ᱢᱚᱴᱟᱢᱩᱴᱤ ᱺᱥᱤᱝᱜᱲᱤᱡ ᱥᱮ ᱫᱩᱨᱚᱛᱛᱚ ᱠᱟᱛᱮᱜ ᱰᱤᱣᱴᱤ ᱠᱚ ᱠᱚᱨᱟᱣ ᱛᱟᱦᱮᱱᱟ ᱟᱹᱰᱤ ᱟᱭᱢᱟ ᱡᱟᱭᱜᱟ ᱨᱮᱜᱮ ᱦᱩᱭᱩᱜ ᱠᱟᱱ ᱛᱟᱦᱮᱱᱟ ᱟᱫᱚ ᱱᱟᱦᱟᱸᱜ ᱚᱱᱠᱟ ᱠᱟᱛᱮᱫ ᱫᱚ ᱵᱤᱨ ᱠᱚ ᱵᱟᱧᱪᱟᱜ ᱛᱟᱦᱮᱱᱟ ᱡᱤᱭᱟᱹᱞᱤ ᱠᱚᱫᱚ ᱱᱟᱦᱟᱸᱜ ᱵᱤᱨ ᱨᱮᱱ ᱡᱤᱭᱟᱹᱞᱤ ᱠᱚᱫᱚ ᱱᱟᱦᱟᱜ ᱫᱚ ᱫᱤᱥᱟᱹ ᱫᱚᱚ ᱵᱟᱝᱠᱚ ᱫᱤᱥᱟᱹᱜ ᱠᱟᱱᱟ ᱱᱟᱦᱟᱜ ᱵᱤᱨ ᱨᱮ ᱥᱮᱸᱫᱽᱨᱟ ᱥᱚᱢᱚᱭ ᱾ ᱠᱚ ᱧᱟᱢ ᱵᱟᱲᱟᱜ ᱜᱮᱭᱟ ᱠᱚ ᱱᱟᱦᱟᱸᱜ ᱾ ᱟᱨ ᱚᱲᱟᱜ ᱠᱚᱨᱮ ᱡᱤᱵᱽᱼᱡᱤᱭᱟᱹᱞᱤ ᱠᱚ ᱡᱟᱦᱟᱸ ᱠᱚ ᱟᱹᱥᱩᱞᱚᱜ, ᱾ ᱚᱱᱠᱟᱱ ᱠᱚᱫᱚ ᱟᱞᱮ ᱥᱮᱫ ᱢᱟ ᱟᱭᱢᱟ ᱰᱷᱮᱹᱨ ᱜᱮᱠᱚ ᱟᱹᱥᱩᱞ ᱟᱠᱟᱫ ᱠᱚᱣᱟ ᱠᱚ ᱾
ᱟᱦᱼᱪᱚᱦ ᱾ ᱪᱷᱚᱼᱪᱷᱚ, ᱟᱨ ᱛᱟᱦᱚᱞᱮ ᱮᱸ ᱦᱟᱹᱛᱤ ᱠᱚ ᱛᱟᱨᱯᱚᱨᱮ ᱩᱸ, ᱪᱤᱞᱤ ᱪᱤᱞᱤ ᱡᱤᱵᱽ ᱡᱤᱭᱟᱹᱞᱤ ᱠᱚ ᱢᱮᱱᱟᱜ ᱠᱚᱣᱟ ᱡᱟᱹᱥᱛᱤ ᱟᱯᱮᱥᱮᱫ? ᱮᱸ ᱵᱤᱨ ᱛᱚ ᱢᱮᱱᱟᱜ ᱜᱮᱭᱟ ᱾
ᱦᱮᱸ, ᱟᱫᱚ ᱵᱟ ᱵᱤᱨ ᱫᱚ ᱢᱮᱱᱟᱜ ᱜᱮᱭᱟ ᱟᱫᱚ ᱟᱞᱮ ᱥᱮᱫ ᱢᱟ ᱱᱩᱠᱩ ᱦᱟᱹᱛᱤ ᱠᱚᱦᱚᱸ ᱠᱚ ᱧᱮᱞ ᱫᱚᱠᱚ ᱧᱮᱞᱚᱜ ᱜᱮᱭᱟ ᱵᱤᱨ ᱨᱮᱱ ᱟᱫᱚ ᱦᱤᱡᱩᱜ ᱜᱮᱭᱟ ᱠᱚ ᱱᱟᱦᱟᱸᱜ ᱟᱫᱚ ᱱᱩᱠᱩ ᱫᱚ ᱜᱚᱴᱟ ᱛᱩ ᱢᱟᱱᱮ ᱱᱚᱣᱟ ᱫᱤᱥᱚᱢ ᱜᱚᱴᱟ ᱜᱮᱠᱚ ᱫᱟᱬᱟᱱ ᱠᱟᱱ ᱜᱮᱭᱟ ᱠᱚ ᱱᱟᱦᱟᱜ ᱦᱟᱸᱰᱮ ᱚᱠᱟ ᱠᱚᱨᱮ ᱜᱮ ᱵᱤᱨ ᱢᱮᱱᱟᱜᱼᱟ ᱚᱱᱟ ᱠᱚᱨᱮ ᱜᱮ ᱾ ᱠᱚᱢ ᱵᱤᱥᱤ ᱫᱚ ᱠᱚ ᱥᱮᱱ ᱦᱤᱡᱩᱜ ᱠᱟᱱ ᱜᱮᱭᱟ ᱠᱚ ᱾ ᱛᱚ ᱟᱞᱮ ᱥᱮᱫ ᱢᱟ ᱦᱚᱜᱚᱸ-ᱦᱚᱜᱚᱸ ᱠᱤᱪᱩ ᱜᱷᱟᱹᱲᱤ ᱫᱚ ᱦᱟᱸᱜ ᱵᱟᱝᱠᱚ ᱦᱮᱡ ᱟᱠᱟᱱᱟ ᱠᱚ ᱛᱟᱦᱮᱸ ᱠᱟᱱ ᱜᱮᱭᱟ ᱠᱚ ᱾ ᱚᱱᱟ ᱯᱚᱨᱮ ᱢᱤᱫ ᱪᱟᱸᱫᱳ ᱜᱟᱱ ᱞᱟᱦᱟ ᱫᱚ ᱱᱤᱭᱟᱹ ᱜᱷᱟᱹᱲᱤᱡ ᱫᱚ ᱦᱟᱸᱜ ᱮᱠᱷᱚᱱ ᱫᱚ ᱵᱟᱹᱱᱩᱜ ᱠᱚᱣᱟ ᱾ ᱟᱨᱚ ᱟᱫᱚ ᱚᱱᱠᱟᱱ ᱱᱚᱣᱟ ᱢᱟᱱᱮ, ᱢᱟᱱᱮ ᱡᱮᱛᱮ ᱢᱟᱱᱮ ᱵᱷᱚᱭᱚᱝᱠᱚᱨ ᱢᱟᱱᱮ ᱡᱟᱦᱟᱸ ᱵᱟᱹᱲᱤᱡ ᱟᱱ ᱡᱤᱵᱽᱡᱤᱭᱟᱹᱞᱤ ᱠᱚᱫᱚ ᱥᱮ ᱚᱱᱠᱟᱱᱟᱜ ᱤᱭᱟᱹ ᱫᱚ ᱵᱟᱝ ᱦᱮᱡ ᱵᱟᱝᱞᱮ ᱧᱮᱞ ᱟᱠᱟᱜ ᱠᱚᱣᱟ, ᱾ ᱦᱟᱹᱛᱤ ᱚᱵᱚᱥ ᱫᱚ ᱟᱫᱚ ᱦᱟᱸᱜ ᱮᱢᱱᱤ ᱠᱩᱞᱟᱹᱭ ᱠᱚ ᱛᱟᱹᱨᱩᱵ ᱢᱟᱱᱮ ᱤᱭᱟᱹ ᱠᱚᱫᱚ ᱢᱮᱱᱟᱜ ᱠᱚᱜᱮᱭᱟ ᱱᱟᱜ ᱦᱟᱰᱜᱟᱨ ᱠᱚ ᱛᱩᱭᱩ ᱠᱚ ᱾
ᱟᱪ-ᱪᱷᱟ ᱟᱞᱮᱥᱮᱫ ᱫᱚ ᱱᱟᱜ ᱵᱤᱨ ᱠᱚ ᱞᱟᱦᱟᱛᱮ ᱪᱮᱫ ᱛᱟᱦᱮᱸ ᱠᱟᱱᱟ ᱱᱮᱛᱟᱨ ᱫᱚ ᱵᱟᱹᱭ ᱵᱟᱹᱭᱛᱮ ᱠᱚᱢ ᱤᱫᱤᱜ ᱠᱟᱱᱟ ᱟᱨ ᱦᱟᱹᱛᱤ ᱠᱚᱫᱚ ᱵᱟᱹᱱᱩᱜ ᱠᱚᱣᱟ ᱟᱞᱮ ᱥᱮᱫ ᱫᱚ ᱾ ᱟᱨ ᱡᱤᱭᱟᱹᱞᱤ ᱫᱚᱝ ᱫᱟᱹᱭ ᱢᱮᱱᱟᱜ ᱢᱮᱱᱟᱜ ᱠᱚᱣᱟ ᱱᱚᱝᱠᱟᱱ ᱠᱤᱪᱷᱩ ᱡᱤᱭᱟᱹᱞᱤ ᱠᱚᱜᱮ ᱢᱮᱱᱟᱜ ᱠᱚᱣᱟ ᱥᱟᱫᱷᱟᱨᱚᱱ ᱡᱟᱦᱟᱸᱭ ᱡᱮ ᱡᱤᱭᱟᱹᱞᱤ ᱢᱮᱱᱟᱜ ᱠᱚ ᱾
ᱟᱫᱚ ᱱᱟᱦᱟᱸᱜ ᱫᱚ ᱟᱪ-ᱪᱷᱟ ᱜᱚᱝᱠᱮ ᱟᱨ ᱩᱱᱠᱩ ᱡᱟᱦᱟᱸ ᱚᱲᱟᱜ ᱠᱚᱨᱮᱜ ᱡᱟᱦᱟᱸ ᱡᱤᱭᱟᱹᱞᱤ ᱠᱚᱵᱤᱱ ᱟᱹᱥᱩᱞᱮᱫ ᱠᱚᱫᱚ ᱡᱟᱦᱟᱸ ᱟᱹᱥᱩᱞᱟᱱ ᱡᱤᱭᱟᱹᱞᱤ ᱠᱚ ᱩᱱᱠᱩ ᱱᱟᱦᱜ ᱪᱮᱫ ᱞᱮᱠᱟ ᱠᱟᱛᱮ ᱵᱤᱱ ᱟᱹᱥᱩᱞ ᱵᱟᱲᱟᱭᱮᱫ ᱠᱚᱣᱟ ᱱᱟᱦᱟᱸᱜ ᱠᱟᱹᱴᱤᱡ ᱵᱤᱱ ᱞᱟᱹᱭ ᱫᱟᱲᱮᱭᱟ ᱠᱷᱣᱟ? ᱥᱮ, ᱪᱮᱫᱠᱟᱱ ᱡᱤᱭᱟᱹᱞᱤ ᱵᱮᱱ ᱟᱹᱥᱩᱞᱮᱫ ᱠᱚᱣᱟ?
ᱚᱲᱟᱜ ᱠᱚᱨᱮᱜ ᱫᱚ ᱟᱞᱮ ᱫᱚ ᱥᱤᱢ, ᱥᱤᱢ ᱢᱮᱱᱟᱜ ᱠᱚᱣᱟ ᱢᱮᱨᱚᱢ ᱢᱮᱱᱟᱜ ᱠᱚᱣᱟ ᱛᱟᱨᱯᱚᱨᱮ ᱜᱟᱹᱭ ᱰᱟᱹᱟᱝᱨᱤ ᱱᱤᱛ ᱫᱚ ᱟᱹᱰᱤ ᱜᱮ ᱠᱚᱢ ᱠᱟᱱᱟ ᱠᱚ ᱱᱤᱛᱚᱜ ᱫᱚ ᱫᱚ, ᱟᱞᱮ ᱟᱛᱩᱨᱮ ᱟᱹᱰᱤ ᱠᱚᱢ ᱜᱮ ᱜᱟᱹᱭ ᱰᱟᱹᱝᱨᱤ ᱢᱮᱱᱟᱜ ᱠᱚᱣᱟ ᱾ ᱠᱟᱨᱚᱱ ᱚᱱᱟ ᱨᱮᱱᱟᱜ ᱦᱚᱸ ᱦᱟᱸᱜ ᱠᱟᱨᱚᱱ ᱢᱮᱱᱟᱜᱼᱟ ᱠᱟᱨᱚᱱ ᱪᱟᱥᱵᱟᱥ ᱨᱮ ᱟᱹᱰᱤ ᱠᱚᱢ ᱜᱮ ᱱᱤᱛᱚᱜ ᱫᱚ ᱡᱷᱚᱛᱚ ᱢᱮᱥᱤᱱ ᱛᱮᱜᱮ ᱦᱩᱭᱩᱜ ᱠᱟᱱᱟ ᱾ ᱟᱨ ᱚᱱᱟᱛᱮ ᱵᱟᱠᱚ ᱪᱟᱥᱫᱟ ᱚᱱᱟᱛᱮ ᱜᱟᱹᱭ ᱰᱟᱹᱟᱝᱨᱤ ᱫᱚ ᱠᱚᱢ ᱜᱮ, ᱟᱨ ᱥᱩᱠᱨᱤ ᱠᱚ ᱪᱟᱥ ᱠᱚᱜᱮᱭᱟ ᱩᱱᱠᱩ ᱠᱚ
ᱟᱨ ᱚᱱᱠᱟ ᱟᱹᱠᱷᱨᱤᱧ ᱞᱮᱠᱟ ᱡᱤᱭᱟᱹᱞᱤ ᱫᱚ ᱥᱩᱠᱨᱤ ᱟᱨ ᱢᱮᱨᱚᱢ ᱜᱮ ᱥᱤᱢ ᱫᱚ ᱡᱟᱦᱟᱸᱭ ᱠᱚ ᱟᱹᱥᱩᱞ ᱠᱚ ᱛᱟᱦᱮᱸᱫ ᱩᱱᱟᱹᱜ ᱡᱟᱹᱥᱛᱤ ᱫᱚ ᱵᱟᱝ ᱠᱚ ᱟᱹᱥᱩᱞ ᱠᱚ ᱛᱟᱦᱮᱸᱱ ᱦᱚᱭ ᱛᱚ ᱢᱤᱫ ᱵᱟᱨ ᱟᱹᱠᱷᱨᱤᱧ ᱠᱚ ᱜᱟᱱᱚᱜ ᱜᱮᱭᱟ ᱢᱮᱱᱠᱷᱟᱱ ᱩᱱᱠᱩ ᱚᱲᱟᱜ ᱞᱟᱹᱜᱤᱫ, ᱜᱮ ᱚᱲᱟᱜ ᱨᱮ ᱞᱟᱜᱟᱣ ᱞᱟᱹᱜᱤᱫ ᱜᱮ ᱾
ᱛᱟᱨ ᱯᱚᱨᱮ ᱜᱮᱰᱮ ᱞᱮ ᱟᱹᱥᱩᱞ ᱠᱚᱜᱮᱭᱟ ᱾
ᱚ, ᱟᱹᱰᱤ ᱱᱟᱯᱟᱭ ᱜᱮ ᱛᱚ ᱜᱮᱰᱮ ᱫᱚ ᱦᱳᱭ ᱟᱫᱚ ᱜᱮᱰᱮ ᱵᱟᱠᱷᱨᱟ ᱫᱚ ᱱᱟᱦᱟᱜ ᱛᱚ ᱩᱱᱠᱩ ᱞᱟᱹᱜᱤᱫ ᱫᱚ ᱟᱹᱥᱩᱞ ᱞᱮᱱᱠᱷᱟᱱ ᱛᱚ ᱵᱟᱝᱟ ᱛᱚ ᱩᱱᱠᱩ ᱞᱟᱹᱜᱤᱫ ᱫᱚ ᱫᱟᱜᱽ ᱦᱚᱸ ᱫᱚᱨᱠᱟᱨ ᱜᱮᱭᱟ ᱟᱹᱰᱤ ᱡᱟᱹᱥᱛᱤ ᱠᱟᱭᱛᱮ ᱡᱮ ᱦᱮᱛᱩ ᱩᱱᱠᱩ ᱫᱚ ᱫᱟᱜᱽ ᱨᱮᱱ ᱡᱤᱭᱟᱹᱞᱤ ᱠᱟᱱᱟ ᱠᱚ ᱵᱮᱥᱤᱜᱮ ᱟᱫᱚ ᱛᱚ ᱡᱤᱭᱟᱹᱞᱤ ᱜᱮ ᱫᱟᱜᱽ ᱫᱚᱨᱠᱟᱨ ᱛᱟᱠᱚᱣᱟ ᱢᱮᱱᱠᱟᱷᱟᱱ ᱩᱱᱠᱩ ᱣᱟᱜ ᱫᱚ ᱫᱟᱜᱽ ᱨᱮᱱᱟᱜ ᱡᱟᱭᱜᱟ ᱴᱟᱜ ᱟᱹᱰᱤ ᱯᱚ ᱢᱟᱱᱮ ᱡᱟᱹᱥᱛᱤ ᱠᱟᱭᱛᱮ ᱫᱚᱨᱠᱟᱨ ᱛᱟᱠᱚᱣᱟ ᱾ ᱛᱚ ᱚᱱᱠᱟ ᱚᱱᱟ ᱥᱩᱨ ᱥᱩᱯᱩᱨ ᱨᱮ ᱫᱟᱜᱽ ᱨᱮᱱᱟᱜ ᱡᱟᱭᱜᱟ ᱠᱚ ᱢᱮᱱᱟᱜ ᱜᱮᱭᱟ ᱱᱟᱦᱟᱜ ᱯᱟᱞᱮᱱ ᱚᱱᱟ ᱠᱷᱟᱹᱛᱤᱨ ᱛᱮᱜᱮ
ᱦᱮᱸ ᱟᱞᱮ ᱵᱟᱸᱫᱷ ᱢᱮᱱᱟᱜᱼᱟ ᱯᱩᱠᱷᱨᱤ ᱢᱮᱱᱟᱜᱼᱟ ᱟᱨ ᱱᱩᱠᱩ ᱜᱮᱰᱮ ᱫᱚ ᱪᱮᱜ ᱠᱟᱢ ᱟᱹᱥᱩᱞᱮᱭᱟ ᱪᱮᱜ ᱠᱟᱢ ᱥᱮᱬᱟᱣᱟᱭᱟ ᱚᱱᱠᱟ ᱜᱮ ᱯᱮᱲᱟᱭᱟ ᱦᱮᱸ ᱥᱮ ᱛᱚ ᱡᱚᱠᱷᱚᱱ ᱦᱩᱰᱤᱧ ᱨᱮᱞᱮ ᱟᱹᱜᱩ ᱠᱚ ᱛᱟᱦᱮᱸᱜ ᱜᱮᱰᱮ ᱠᱚ ᱦᱚᱯᱚᱱ ᱠᱚ ᱛᱚ ᱩᱱᱠᱩ ᱵᱟᱱ ᱤᱫᱤ ᱠᱚ ᱦᱚᱭᱚᱜᱼᱟ ᱟᱹᱜᱩ ᱠᱚ ᱦᱚᱭᱚᱜᱼᱟ ᱱᱚᱝᱠᱟ ᱯᱟᱹᱨᱠᱟᱹᱣ ᱠᱚ ᱦᱚᱭᱚᱜ ᱛᱟᱦᱮᱸᱫ ᱾ ᱟᱠᱚᱣᱟᱜ ᱡᱟᱛᱮ ᱮᱸᱜ
ᱦᱮᱸ ᱟᱠᱚ ᱩᱭᱦᱟᱹᱨ ᱫᱚᱦᱚ ᱫᱟᱲᱮᱭᱟᱜ ᱢᱟᱠᱚ ᱨᱟᱥᱛᱟ ᱢᱤᱫ ᱫᱷᱟᱣ ᱠᱚ ᱯᱟᱹᱨᱠᱟᱹᱣ ᱞᱮᱱᱠᱷᱟᱱ ᱟᱠᱚ ᱛᱮᱜᱮ ᱠᱚ ᱪᱟᱜᱼᱟ ᱟᱠᱚ ᱛᱮᱜᱮ ᱠᱚ ᱦᱤᱡᱩᱜᱼᱟ ᱾
ᱟᱪᱪᱷᱟ ᱩᱱᱠᱩ ᱢᱟ ᱟᱯᱮ ᱥᱮᱜ ᱩᱱᱠᱩ ᱛᱟᱦᱞᱮ ᱥᱮᱛᱟ ᱩᱱᱠᱩ ᱜᱚᱝᱠᱮ ᱛᱟᱦᱞᱮ ᱥᱮᱛᱟᱛᱮ ᱱᱩᱠᱩ ᱥᱮ ᱦᱟᱰᱜᱟᱨ ᱛᱮᱫᱚ ᱵᱟᱠᱚ ᱟ. ᱛ- ᱟᱹᱛᱠᱤᱨ ᱠᱚᱜᱮᱭᱟ᱾
ᱦᱮᱸ ᱥᱮᱛᱟᱜ ᱠᱚ ᱟᱹᱛᱠᱤᱨ ᱠᱚᱜᱮᱭᱟ ᱟᱨ ᱦᱟᱰᱜᱟᱨ ᱫᱚ ᱦᱟᱜ ᱵᱟᱹᱱᱩᱜ ᱥᱮᱛᱟᱜ ᱜᱮ ᱵᱚᱛᱚᱨ ᱢᱮᱱᱠᱷᱟᱱ ᱥᱮᱛᱟ ᱦᱚᱱ ᱢᱮᱱᱟᱜ ᱠᱚ ᱨᱮᱦᱚᱸ ᱩᱱᱟᱹᱜ ᱱᱤᱛᱚᱜ ᱫᱚ ᱚᱱᱠᱟ ᱵᱟᱝ ᱧᱮᱞᱚᱜᱚᱜ ᱠᱟᱱᱟ ᱥᱮᱛᱟ ᱠᱚ ᱟᱹᱛᱠᱤᱨᱮᱫ ᱠᱚᱣᱟ ᱢᱮᱱᱠᱷᱟᱱ ᱢᱤᱫ ᱥᱚᱢᱚᱭ ᱧᱮᱞᱚᱜᱚᱜ ᱠᱟᱱ ᱛᱟᱦᱮᱸᱜ ᱠᱤᱪᱷᱩ ᱥᱮᱨᱢᱟ ᱢᱟᱲᱟᱝ ᱦᱚᱭ ᱢᱚᱬᱮ ᱥᱮᱨᱢᱟ ᱜᱟᱱ ᱢᱟᱲᱟᱝ ᱩᱱᱫᱚ ᱥᱮᱛᱟ ᱛᱮ ᱢᱮᱨᱚᱢ ᱠᱚ ᱟᱠ ᱠᱤᱨᱮᱫ ᱠᱚ ᱛᱟᱦᱮᱸᱜ ᱱᱚᱜᱝᱠᱟ ᱧᱮᱞᱚᱜ ᱠᱟᱱ ᱛᱟᱦᱮᱸ ᱢᱮᱱᱠᱷᱟᱱ ᱱᱤᱛᱚᱜ ᱫᱚ ᱚᱱᱟ ᱚᱜ ᱠᱟᱱᱟ ᱾ ᱥᱮᱛᱟ ᱵᱟᱝᱠᱚ ᱜᱮᱨᱮᱜ ᱠᱚᱣᱟ ᱾
ᱟᱪᱪᱷᱟ ᱟᱪᱪᱷᱟ ᱾
ᱟᱫᱚ ᱟᱛᱳ ᱠᱚᱨᱮ ᱡᱟᱦᱟᱸᱭ ᱵᱟᱝ ᱡᱟᱦᱟᱸᱭ ᱠᱚ ᱛᱟᱦᱮᱸᱱ ᱠᱟᱱ ᱜᱮᱭᱟ ᱱᱷᱟᱹᱜ ᱵᱟᱸᱫ ᱯᱩᱠᱷᱨᱤ ᱨᱮᱫᱚ ᱥᱮᱛᱟᱜ ᱚᱸᱰᱮ ᱫᱟᱜᱽ ᱨᱮᱫᱚ ᱩᱱᱤ
ᱦᱳᱭ ᱦᱳᱭ ᱜᱚᱝᱠᱮ ᱟᱫᱚ ᱚᱱᱟ ᱠᱚᱨᱮ ᱫᱚ ᱫᱟᱜᱽ ᱫᱟᱜᱽ ᱛᱟᱞᱟ ᱨᱮᱫᱚ ᱵᱟᱠᱚ ᱥᱮᱱ ᱫᱟᱲᱮᱭᱟᱜᱼᱟ ᱥᱮᱛᱟ ᱫᱚ ᱾ ᱟᱫᱚ ᱚᱱᱟ ᱚᱱᱟ ᱜᱷᱟᱴ ᱠᱚᱨᱮ ᱠᱚ ᱧᱟᱢ ᱵᱟᱲᱟ ᱠᱚ ᱠᱷᱟᱱ ᱠᱚ ᱯᱟᱞᱮᱱ ᱠᱚᱫᱚ ᱟᱹᱠᱤᱨ ᱠᱚᱣᱟ ᱠᱚ ᱱᱟᱦᱟᱜ ᱫᱚᱼᱼ ᱩᱱᱠᱩ ᱥᱟᱶᱛᱮ ᱛᱟᱭᱚᱢᱼᱼ ᱛᱟᱭᱚᱢ ᱢᱟᱱᱮ ᱜᱩᱯᱤ ᱠᱚᱫᱚ ᱡᱟᱹᱥᱛᱤ ᱠᱟᱭᱛᱮ ᱜᱮᱰᱮ ᱠᱚ ᱛᱟᱦᱮᱸ ᱞᱮᱱᱠᱷᱟᱱ ᱜᱩᱯᱤ ᱠᱚᱫᱚ ᱥᱮᱱ ᱵᱟᱲᱟ ᱠᱚᱼᱼ ᱢᱮᱱᱠᱷᱟᱱ ᱫᱚ ᱵᱷᱟᱜᱮᱭᱟ
ᱦᱮᱸ ᱢᱮᱱ ᱠᱷᱟᱱ ᱜᱩᱯᱤ ᱫᱚ ᱵᱟᱝᱞᱮ ᱪᱟᱞᱟᱜ ᱜᱮᱭᱟ ᱥᱩᱫᱩᱼᱼ ᱪᱟᱞᱟᱜ ᱥᱩᱢᱚᱭ ᱦᱚᱭᱛᱳ ᱠᱟᱹᱴᱤᱡ ᱠᱤᱪᱷᱩᱜᱟᱱ ᱦᱟᱹᱵᱤᱡᱼᱼ ᱠᱤᱪᱷᱩ ᱰᱟᱦᱟᱨ ᱦᱟᱹᱵᱤᱡ ᱤᱫᱤ ᱦᱚᱴᱚ ᱠᱟᱜ ᱠᱚᱣᱟᱢ ᱟᱨ ᱦᱤᱡᱩᱜ ᱥᱚᱢᱚᱭ ᱫᱚ ᱦᱮᱸ ᱟᱠᱚ ᱛᱮᱜᱮᱠᱚ ᱦᱤᱡᱩᱜᱼᱟ ᱟᱨ ᱡᱩᱫᱤ ᱵᱟᱝᱠᱚ ᱦᱤᱡᱩᱜ ᱠᱷᱟᱱ ᱩᱱ ᱫᱚ ᱪᱟᱞᱟᱜ ᱦᱩᱭᱩᱜᱼᱟ ᱪᱮᱫᱟᱜ ᱵᱟᱭ ᱦᱤᱡᱩᱜᱼᱼ ᱱᱤᱛᱚᱜ ᱦᱚᱸ ᱜᱮᱰᱮ ᱱᱤᱛᱚᱜ ᱫᱚ ᱦᱤᱡᱩᱜ ᱛᱟᱦᱮᱸᱜᱼᱼ ᱛᱟᱯᱚᱨᱮ ᱦᱮᱡ ᱠᱟᱛᱮᱜ ᱜᱩᱦᱩᱢ ᱠᱚ ᱡᱚᱢᱟᱜ ᱫᱚ ᱮᱢᱟ ᱠᱚ ᱦᱩᱭᱩᱜᱼᱟ᱾ ᱵᱟᱝ ᱠᱷᱟᱱ ᱚᱱᱟ ᱟᱴᱟ ᱠᱚ ᱮᱢᱟ ᱠᱚ ᱦᱩᱭᱩᱜ ᱛᱟᱦᱮᱸᱫ
ᱟᱪᱪᱷᱟ
ᱫᱟᱠᱟ ᱠᱚ ᱱᱚᱜᱼᱚ ᱱᱚᱣᱟ ᱠᱚᱜᱮ ᱚᱲᱟᱜ ᱨᱮᱫᱚ ᱡᱚᱢᱟᱜ ᱟᱨ ᱵᱟᱫᱽ ᱵᱟᱹᱠᱤ ᱡᱚᱢ ᱫᱚᱼᱼ ᱟᱠᱚ ᱛᱮᱜᱮ ᱵᱟᱸᱫᱷ ᱨᱮᱜᱮ ᱵᱟᱸᱫ ᱯᱩᱠᱷᱨᱤ ᱠᱚ ᱢᱮᱱᱟᱜᱼᱟ ᱵᱟᱨᱭᱟ ᱯᱮᱭᱟ ᱢᱮᱱᱟᱜ ᱛᱟᱞᱮᱭᱟ᱾ ᱱᱚᱣᱟ ᱠᱷᱟᱹᱛᱤᱨ ᱜᱮᱰᱮ ᱫᱚ ᱟᱹᱥᱩᱞ ᱦᱩᱭ ᱟᱠᱟᱱᱟ᱾
ᱟᱪᱪᱷᱟ ᱟᱪᱪᱷᱟ ᱟᱹᱰᱤ ᱱᱟᱯᱟᱭ ᱜᱮ ᱛᱟᱦᱞᱮ ᱩᱱᱠᱩᱼᱼ ᱥᱩᱠᱨᱤ ᱠᱚ ᱡᱮᱢᱚᱱ ᱥᱩᱠᱨᱤ ᱠᱚᱫᱚ ᱦᱟᱸᱜ ᱫᱚ ᱩᱱᱠᱩ ᱛᱚᱼᱼ ᱟᱹᱥᱩᱞ ᱠᱟᱜ ᱠᱚᱣᱟ ᱯᱮ ᱛᱟᱦᱚᱞᱮ ᱪᱮᱫᱠᱟ ᱩᱱᱠᱩ ᱫᱚ ᱡᱚᱢᱟᱜ ᱠᱚ ᱪᱮᱫ ᱞᱮᱠᱟ ᱠᱚᱯᱮ ᱮᱢᱟ ᱠᱚ ᱜᱮᱭᱟ ᱱᱚᱣᱟ ᱥᱩᱫᱷᱩ ᱞᱩᱵᱩᱜ ᱜᱮᱼᱼ ᱥᱮ ᱟᱨᱚ ᱟᱭᱢᱟ ᱞᱮᱠᱟᱱᱟᱜ ᱡᱤᱱᱤᱥ ᱠᱚ ᱦᱚᱸᱜᱼᱚᱭ ᱡᱮᱢᱚᱱ ᱱᱚᱣᱟ ᱤᱭᱟᱹ ᱠᱚᱼᱼ ᱡᱟᱹᱞᱤ ᱡᱮ ᱡᱟᱹᱞᱤ ᱡᱟᱹᱞᱤ ᱠᱚᱯᱮ ᱛᱮᱭᱟᱨᱟ ᱠᱚ ᱜᱮᱭᱟ ᱥᱮᱼᱼ ᱟᱨ ᱦᱚᱸ ᱮᱴᱟᱜ ᱨᱚᱠᱚᱢᱟᱜ?
ᱥᱩᱠᱨᱤ ᱫᱚ ᱮᱸ ᱥᱩᱠᱨᱤ ᱫᱚ ᱞᱩᱵᱩᱜ ᱛᱟᱨᱯᱚᱨᱮᱼᱼ ᱟᱴᱟ ᱟᱨ ᱫᱟᱠᱟ ᱫᱚ ᱵᱟᱝ ᱧᱟᱢᱚᱜᱼᱟ ᱟᱹᱰᱤᱼᱼ ᱠᱚᱢ ᱜᱮ ᱡᱟᱦᱟᱸᱭ ᱠᱚ ᱟᱹᱰᱤ ᱠᱚᱢ ᱜᱮ ᱛᱚ ᱥᱩᱠᱨᱤ ᱪᱟᱥ ᱦᱩᱭᱩᱜᱼᱟ ᱢᱟᱱᱮᱼᱼ ᱟᱛᱳ ᱨᱮ ᱢᱤᱫᱴᱮᱱ ᱵᱟᱨᱭᱟ ᱯᱮᱭᱟ ᱚᱲᱟᱜ ᱜᱮᱠᱚ ᱪᱟᱥ ᱠᱚᱣᱟ᱾
ᱟᱪᱪᱷᱟ ᱟᱪᱪᱷᱟ ᱢᱟᱱᱮ ᱠᱚᱢ ᱠᱟᱹᱭᱛᱮ ᱪᱟᱥ ᱠᱚ ᱦᱩᱭᱩᱜ ᱵᱟᱲ ᱜᱮᱭᱟ ᱚᱱᱟ ᱠᱚᱨᱮ ᱫᱚᱼᱼ ᱢᱟᱱᱮ ᱠᱚᱢ ᱠᱟᱭᱛᱮ ᱪᱟᱥ ᱠᱚ ᱦᱩᱭᱩᱜ ᱜᱮᱭᱟ᱾
ᱦᱮᱸ ᱟᱨ ᱢᱟᱱᱮ ᱠᱚᱢ ᱦᱚᱲ ᱠᱚ ᱪᱟᱥ ᱠᱚ ᱜᱮᱭᱟ ᱮᱸ ᱡᱚᱛ ᱡᱷᱚᱛᱚ ᱦᱚᱲ ᱫᱚ ᱵᱟᱝ ᱟᱫᱚ ᱩᱱᱤ ᱦᱚᱲ ᱜᱟᱞᱢᱟᱨᱟᱣ ᱫᱚᱦᱚ ᱠᱟᱜᱼᱟ ᱡᱮ ᱫᱟᱠᱟ ᱠᱚ ᱱᱚᱰᱮ ᱟᱥᱼᱼ ᱯᱟᱥ ᱚᱲᱟᱜ ᱠᱚᱨᱮ ᱢᱮᱛᱟ ᱠᱚᱣᱟᱭ ᱡᱮᱼᱼ ᱟᱹᱜᱩ ᱦᱚᱴᱚ ᱠᱟᱜ ᱯᱮ ᱡᱩᱫᱤ ᱵᱟᱹᱲᱛᱤᱜ ᱛᱟᱯᱮᱭᱟ ᱵᱟᱥᱠᱮ ᱫᱟᱠᱟ ᱠᱚᱼᱼ ᱱᱚᱝ ᱠᱟ ᱟᱨ ᱢᱤᱫᱴᱮᱱ ᱫᱚ ᱞᱩᱵᱩᱜ ᱦᱩᱲᱩ ᱞᱩᱵᱩᱜ ᱦᱚᱸ ᱵᱟᱠᱚᱼᱼ ᱦᱟᱛᱟᱣ ᱜᱮᱭᱟ ᱛᱚ ᱮᱴᱟᱜ ᱦᱚᱲ ᱠᱚ ᱡᱟᱦᱟᱸᱭ ᱡᱤᱵᱽ ᱡᱤᱭᱟᱹᱞᱤ ᱠᱚ ᱵᱟᱹᱱᱩᱜ ᱠᱚᱣᱟ ᱟᱫᱚ ᱜᱟᱞᱢᱟᱨᱟᱣ ᱟᱠᱟᱫᱼᱼ ᱞᱟᱹᱦᱩᱜ ᱤᱧ ᱦᱩᱲᱩ ᱞᱟᱹᱦᱩᱜ ᱤᱧ ᱤᱫᱤ ᱛᱟᱯᱮᱭᱟ ᱟᱨ ᱞᱩᱵᱩᱜ ᱤᱧ ᱦᱟᱛᱟᱣᱟ᱾ ᱤᱧ ᱞᱟᱹᱦᱩᱜ ᱟᱹᱜᱩᱭ ᱛᱟᱯᱮ ᱱᱚᱝᱠᱟ ᱦᱚᱸ ᱦᱩᱭᱩᱜᱼᱟ ᱟᱨ ᱚᱱᱟ ᱞᱚᱵᱟ ᱦᱚᱸᱞᱮ ᱮᱢᱟ ᱠᱚᱜᱮᱭᱟ ᱞᱳᱵᱩᱜ ᱥᱟᱶᱛᱮ ᱠᱟᱹᱴᱤᱡ ᱟᱴᱟ ᱢᱮᱥᱟ ᱦᱩᱭᱩᱜᱼᱟ᱾ ᱱᱚᱝᱠᱟ ᱟᱨ ᱟᱹᱛᱤᱧ ᱤᱫᱤ ᱠᱚ ᱦᱩᱭᱩᱜ ᱜᱮᱭᱟ᱾
ᱦᱩᱸ ᱛᱚᱵᱮ ᱛᱚ ᱱᱟᱯᱟᱭ ᱜᱮ ᱟᱨ ᱛᱟᱦᱞᱮ ᱩᱱᱠᱩᱣᱟᱜ ᱢᱟ ᱚᱱᱟ ᱫᱟᱜ ᱩᱱᱠᱩ ᱦᱚᱸᱛᱚᱼᱼ ᱦᱳᱭ ᱟᱫᱚ ᱜᱟᱰᱟ ᱥᱚᱰᱚᱜ ᱠᱚᱨᱮ ᱛᱚ ᱛᱟᱦᱞᱮ ᱩᱱᱠᱩ ᱡᱚᱵᱮ ᱵᱟᱲᱟᱜ ᱜᱮᱭᱟ ᱠᱚ ᱯᱟᱭᱨᱟ ᱵᱟᱲᱟᱜ ᱟᱠᱚ ᱛᱟᱯᱚᱨᱮ ᱢᱟᱛᱼᱼ ᱛᱟᱦᱚᱞᱮ ᱩᱱᱠᱩ ᱟᱹᱨᱩᱵ ᱥᱟᱯᱷᱟ ᱛᱟᱯᱚᱨᱮ ᱱᱟᱦᱟᱜ ᱡᱟᱦᱟᱸ ᱡᱚᱵᱮ ᱵᱟᱲᱟ ᱠᱟᱛᱮ ᱡᱟᱦᱟᱸ ᱫᱚ ᱱᱚᱝᱨᱟ ᱫᱟᱜ ᱨᱮᱠᱚ ᱡᱚᱵᱮ ᱵᱟᱲᱟᱜᱼᱼ ᱜᱮᱭᱟ ᱠᱚ ᱠᱟᱹᱴᱤ ᱟᱫᱚ ᱯᱚᱨᱤᱥᱠᱟᱨ ᱯᱚᱨᱤ ᱪᱪᱷᱚᱱᱱᱚ ᱡᱚᱠᱷᱚᱱ ᱚᱲᱟᱜ ᱛᱮ ᱵᱤᱱ ᱟᱹᱜᱩ ᱠᱚᱣᱟ᱾ ᱛᱚᱠᱷᱚᱱ ᱛᱟᱦᱚᱞᱮ ᱩᱱᱠᱩ ᱟᱨᱦᱚᱸ ᱵᱷᱟᱜᱤ ᱫᱟᱜ ᱛᱮ ᱟᱹᱨᱩᱵ ᱥᱟᱯᱷᱟ ᱠᱟᱛᱮᱼᱼ ᱛᱮᱫ ᱡᱚᱛᱚ ᱢᱟᱱᱮ ᱫᱚᱦᱚ ᱠᱚᱣᱟᱵᱤᱱ ᱥᱮ ᱚᱱᱠᱟ ᱜᱮᱠᱚ ᱛᱟᱦᱮᱱ ᱜᱮᱭᱟ ᱠᱚ?
ᱵᱟᱝ ᱩᱱᱟᱹᱜ ᱟᱹᱨᱩᱵ ᱥᱟᱯᱷᱟᱭ ᱫᱚ ᱵᱟᱝ ᱦᱩᱭᱩᱜ ᱜᱮ ᱛᱟᱦᱮᱸᱫ,